ᱮᱸ, ᱪᱮᱫ ᱪᱮᱠᱟ ᱦᱩᱭᱩᱜ ᱠᱟᱱᱟ ᱱᱤᱛ ᱚᱠᱛᱚ ᱫᱚ?
ᱩᱸ ᱱᱤᱛᱚᱜ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ, ᱮᱢᱱᱤ ᱜᱮ ᱚᱲᱟᱜ ᱠᱚᱥᱮᱜ ᱨᱮᱜᱮ ᱫᱩᱲᱩᱵ ᱵᱟᱲᱟ ᱦᱩᱭ ᱟᱠᱟᱱᱟ ᱾ ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱟ?
ᱟᱹᱞᱤᱧ ᱦᱚᱸ ᱚᱲᱟᱜ ᱵᱷᱤᱛᱤᱨ ᱨᱮ ᱫᱩᱲᱩᱵ ᱠᱟᱛᱮ ᱞᱤᱧ ᱯᱷᱚᱱ ᱵᱟᱲᱟᱭᱮᱜᱼᱟ᱾
ᱛᱟᱯᱨᱮ ᱪᱮᱫ ᱠᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱪᱟᱥ ᱠᱚᱨᱮᱱᱟᱜ?
ᱡᱮᱦᱮᱛᱩ ᱟᱞᱮᱥᱮᱫ ᱫᱚ ᱥᱮᱨᱚᱠᱚᱢ ᱫᱟᱜ ᱵᱟᱹᱱᱩᱜᱼᱟ ᱚᱱᱟ ᱠᱷᱟᱹᱛᱤᱨ ᱛᱮ ᱪᱟᱥ ᱠᱟᱹᱢᱤ ᱫᱚ ᱱᱤᱛ ᱫᱷᱟᱵᱤᱡ ᱟᱹᱣᱨᱤ ᱟᱬᱜᱚ ᱦᱩᱭᱩᱜᱼᱟ᱾
ᱟᱫᱚ ᱱᱤᱛ ᱫᱚ ᱚᱲᱟᱜ ᱨᱮᱜᱮ
ᱟᱯᱮ ᱥᱮᱫ ᱫᱚ ᱚᱠᱟ ᱞᱮᱠᱟ ᱪᱟᱥ ᱠᱟᱹᱢᱤ ᱨᱮᱱᱟᱜ?
ᱚᱭ ᱱᱚᱜᱼᱚᱭ ᱛᱮᱦᱮᱧ ᱜᱟᱯᱟ ᱠᱚ ᱠᱤᱪᱷᱩ ᱜᱟᱱ ᱠᱚ ᱮᱦᱚᱵ ᱵᱟᱲᱟᱣ ᱟᱠᱟᱱᱟ ᱮᱦᱚᱵ ᱮᱫᱟ ᱠᱚ ᱟᱥᱛᱮ ᱟᱥᱛᱮ᱾
ᱚᱢ ᱟᱞᱮᱥᱮᱫ ᱢᱟ ᱟᱞᱮᱥᱮᱫ ᱢᱟ ᱫᱟᱜ ᱜᱮ ᱵᱟᱹᱱᱩᱜ ᱫᱚ ᱵᱟᱹᱫᱽ ᱵᱟᱹᱭᱦᱟᱹᱲ ᱨᱮ,
ᱟᱞᱮ ᱥᱮᱫ ᱫᱚ ᱠᱤᱪᱷᱩ ᱫᱚ ᱢᱮᱱᱟᱜ ᱜᱮᱭᱟ ᱢᱮᱱᱟᱜ ᱫᱚ ᱟᱫᱚ ᱱᱚᱜᱼᱚᱭ ᱛᱮᱦᱤᱧ ᱜᱟᱯᱟ ᱫᱚ ᱠᱤᱪᱷᱩ ᱫᱚ ᱫᱟᱜ ᱤᱫᱤᱭᱮᱫ ᱛᱮ ᱟᱫᱚ ᱠᱚ ᱟᱚᱲᱜᱳ ᱵᱟᱲᱟᱣ ᱠᱟᱱᱟ
ᱚ
ᱞᱟᱦᱟ ᱛᱮᱫᱚ ᱱᱤᱛᱚᱜ ᱛᱮᱫᱚ ᱦᱩᱭ ᱠᱚᱜ ᱜᱮᱭᱟ ᱜᱮᱭᱟ ᱛᱚ ᱞᱟᱦᱟᱟᱥᱮᱫ ᱡᱩᱫᱤ ᱞᱟᱦᱟ ᱤᱭᱟᱹ ᱥᱮᱫ ᱞᱟᱦᱟ ᱛᱮᱫᱚ ᱦᱩᱭᱩᱜ ᱛᱟᱦᱮᱸᱱ ᱛᱮᱦᱤᱧ ᱜᱟᱯᱟ ᱫᱚ ᱱᱚᱜᱼᱚᱭ ᱫᱟᱜ ᱡᱟᱹᱲᱤ ᱴᱷᱤᱠ ᱴᱷᱟᱠ ᱵᱟᱝ ᱦᱚᱛᱮᱡ ᱛᱮ ᱛᱮᱦᱮᱧ ᱜᱟᱯᱟ ᱫᱚ ᱵᱟᱝ ᱦᱩᱭᱩᱜ ᱠᱟᱱᱟ ᱞᱮᱴᱚᱜ ᱠᱟᱱ ᱜᱮᱭᱟ᱾
ᱚ ᱛᱚᱵᱵᱩᱣ ᱨᱮᱦᱚᱸ ᱢᱚᱱᱮ ᱦᱩᱭᱩᱜ ᱠᱟᱱᱟ ᱛ ᱢᱚᱱᱮ ᱦᱩᱭᱩᱜ ᱠᱟᱱᱟ ᱟᱞᱮ ᱥᱮᱫ ᱠᱷᱚᱱ ᱫᱚᱯᱮ ᱞᱟᱦᱟ ᱜᱮᱭᱟ ᱟᱯᱮ ᱚᱱᱮ
ᱦᱮᱸ ᱡᱟᱹᱱᱤ ᱟᱫᱚ ᱞᱮ ᱞᱟᱦᱟ ᱧᱚᱜ ᱜᱮᱭᱟ ᱠᱟᱨᱚᱱ ᱟᱞᱮ ᱥᱮᱫ ᱫᱚᱟᱱᱮ ᱱᱚᱜᱼᱚᱭ ᱛᱚ ᱜᱟᱯᱟ ᱢᱮᱭᱟᱝ ᱠᱷᱚᱱᱟᱜ ᱠᱚ ᱨᱚᱦᱚᱭ ᱠᱚ ᱞᱟᱜᱟᱜ ᱞᱟᱹᱜᱤᱫ᱾ ᱦᱩᱸ ᱦᱮᱸ ᱛᱚᱞᱟ ᱠᱚᱫᱚ ᱦᱩᱭ ᱟᱠᱟᱱ ᱛᱟᱠᱚᱣᱟ ᱛᱚ᱾
ᱟᱞᱮ ᱥᱮᱫ ᱢᱟᱱᱮ ᱛᱚᱞᱟ ᱜᱮ ᱟᱹᱣᱨᱤ ᱦᱟᱨᱟ ᱢᱤᱫ ᱠᱟᱹᱴᱩᱵ ᱵᱟᱨ ᱠᱟᱹᱴᱩᱵ ᱠᱚᱛᱮ ᱦᱩᱭ ᱟᱠᱟᱱᱟ᱾
ᱟ ᱟᱞᱮ ᱥᱮᱫ ᱫᱚ ᱦᱩᱭ ᱟᱠᱟᱱ ᱛᱟᱠᱚ ᱜᱮᱭᱟ ᱛᱚᱞᱟ ᱠᱚᱫᱚ᱾
ᱛᱟᱦᱚᱞᱮ ᱠᱷᱟᱱ ᱛᱚ ᱟᱯᱮᱭᱟᱜ ᱟᱯᱮ ᱪᱮᱫ ᱟᱯᱮᱯᱮ ᱨᱚᱦᱚᱭ ᱫᱟ ᱥᱮ ᱟᱹᱛᱩ ᱨᱮᱱ ᱦᱚᱲ ᱜᱮᱠᱚ ᱨᱚᱦᱚᱭ ᱫᱟ?
ᱦᱮᱸ
ᱟᱯᱮ ᱦᱚᱸᱯᱮ ᱨᱚᱦᱚᱭᱮᱫᱟ ᱥᱮ ᱟᱛᱩ ᱨᱮᱱ ᱦᱚᱲ ᱦᱚᱸᱠᱚ ᱨᱚᱦᱚᱭ ᱫᱟᱠᱚ?
ᱢᱟᱱᱮ ᱡᱚᱛᱚ ᱦᱚᱲ ᱠᱚ ᱨᱚᱦᱚᱭᱮᱫᱟ ᱛᱮᱦᱤᱧ ᱜᱟᱯᱟ ᱫᱚ ᱚᱱᱮ ᱮᱦᱳᱠ ᱮᱦᱳᱠ ᱫᱟᱠᱚ ᱡᱟᱦᱟᱸᱭ ᱠᱚᱫᱚ ᱠᱚ ᱢᱤᱫ ᱵᱟᱨ ᱨᱮᱠᱚ ᱨᱚᱦᱚᱭ ᱟᱠᱟᱫᱟ ᱱᱤᱛᱚᱜ ᱫᱚ ᱡᱳᱨᱥᱳᱨ ᱥᱤ ᱠᱚ ᱪᱟᱞᱟᱜ ᱠᱟᱱᱟ ᱜᱚᱴᱟ ᱜᱮ
ᱚ ᱛᱟᱦᱚᱞᱮ ᱪᱮᱫ ᱪᱮᱫ ᱪᱮᱫ ᱠᱚᱛᱮ ᱯᱮ ᱥᱤ ᱵᱟᱲᱟ ᱠᱮᱫᱟ ᱰᱟᱝᱨᱤ ᱱᱟᱦᱮᱞ ᱠᱚᱛᱮ?
ᱮ ᱵᱟ ᱵᱟ ᱡ ᱛᱚ ᱛᱮᱦᱤᱧ ᱜᱟᱯᱟ ᱫᱚ ᱴᱮᱠᱴᱟᱨ ᱠᱚᱛᱮ ᱜᱮ ᱛᱚ ᱟᱵᱚ ᱛᱮᱦᱤᱧ ᱜᱟᱯᱟ ᱵᱚᱱ ᱧᱮᱞᱮᱫ ᱠᱚᱜᱮ ᱡᱚᱛᱚ ᱦᱚᱲᱜᱮ ᱠᱟᱹᱴᱤᱡ ᱵᱚᱱ ᱵᱷᱤ ᱟᱭ ᱯᱤ ᱧᱚᱜ ᱟᱠᱟᱱᱟ ᱰᱟᱹᱝᱨᱤ ᱠᱟᱰᱟ ᱢᱟ ᱵᱟᱵᱚᱱ ᱫᱚᱦᱚᱭᱮᱫ ᱠᱚ᱾ ᱳᱭ ᱴᱮᱠᱴᱟᱨ ᱠᱚᱛᱮ ᱜᱮ ᱟᱨ ᱛᱮᱦᱤᱧ ᱜᱟᱯᱟ ᱫᱚ ᱡᱟᱦᱟᱸᱭ ᱠᱚᱣᱟᱜ ᱫᱚ ᱰᱷᱹᱮᱨ ᱡᱟᱭᱜᱟ ᱦᱚᱛᱮᱡ ᱛᱮ ᱴᱮᱠᱴᱟᱨ ᱠᱚ ᱞᱟᱜᱟᱣᱮᱫᱟ ᱟᱨ ᱡᱟᱦᱟᱸᱭ ᱠᱚᱣᱟᱜ ᱢᱟᱱᱮ ᱪᱳᱴᱳ ᱠᱷᱳᱴᱳ ᱡᱟᱦᱟᱸ ᱠᱚᱨᱮ ᱡᱟᱭᱜᱟ ᱵᱟᱝ ᱴᱮᱠᱴᱟᱨ ᱠᱚ ᱵᱟᱝ ᱵᱚᱞᱚᱜᱼᱟ ᱚᱱᱟ ᱠᱚᱨᱮ ᱫᱚ ᱦᱳᱭ ᱰᱟᱝᱨᱤ ᱠᱟᱰᱟ ᱡᱟᱦᱟᱸᱭ ᱨᱮᱱ ᱢᱮᱱᱟᱜ ᱠᱚ ᱩᱱᱠᱩ ᱠᱟᱛᱮ ᱯᱟᱧᱪᱟ ᱠᱟᱛᱮᱮᱫ ᱠᱚ ᱦᱟᱛᱟᱣᱮᱫ ᱠᱚᱣᱟ ᱟᱨ ᱤᱱᱟᱹ ᱠᱟ ᱠᱟᱛᱮᱮᱫ ᱦᱚᱞᱮ ᱠᱚ ᱥᱤ ᱵᱟᱲᱟᱭᱮᱫᱟ ᱾
ᱦᱮᱸ
ᱱᱮᱛᱟᱨ ᱫᱚ ᱥᱟᱹᱨᱤᱜᱮ ᱟᱵᱚ ᱠᱟᱹᱢᱤ ᱛᱮᱵᱚᱱ ᱞᱟᱜᱟᱣ ᱠᱟᱱᱟ ᱢᱟᱱᱮ ᱠᱟᱹᱢᱤ ᱵᱟᱝ ᱥᱟᱱᱟᱭᱮᱫ ᱵᱚᱱᱟ,
ᱢᱟᱱᱮ ᱚᱞᱚᱥ ᱧᱚᱜ ᱠᱟᱱᱟ ᱵᱚᱱ ᱛᱮᱦᱮᱧ ᱜᱟᱯᱟ ᱫᱚ ᱟᱨ ᱦᱚᱲ ᱠᱚᱦ ᱵᱚᱱ ᱢᱟᱱᱮ ᱢᱚᱰᱟᱨᱱ ᱠᱟᱛᱮᱮᱫ ᱵᱚᱱ ᱠᱟᱹᱴᱤᱡ ᱵᱚᱱ ᱵᱷᱮ ᱟᱭᱯᱤ ᱧᱚᱜ ᱠᱟᱱᱟ᱾ ᱦᱚᱭ ᱢᱟᱱᱮ ᱦᱟᱹᱭ ᱞᱟᱱᱮ ᱞᱟᱡᱟᱣ ᱠᱟᱛ- ᱢᱤᱴᱤᱡ ᱢᱮᱱᱟᱜ ᱛᱟᱵᱚᱱᱟ ᱛᱮᱦᱮᱸᱧ ᱚᱠᱚᱭ ᱦᱟᱹᱭ ᱚᱠᱚᱭᱮ ᱰᱟᱺᱜᱽᱨᱤ ᱠᱟᱲᱟᱭ ᱧᱮᱞ ᱠᱚᱣᱟ ᱪᱮᱜ ᱚᱠᱚᱭ ᱡᱚᱛᱚᱱ ᱠᱚᱣᱟ ᱚᱲᱟᱜ ᱠᱚ ᱢᱟᱹᱭᱞᱟᱹᱜᱼᱟ, ᱱᱚᱜᱼᱱᱚᱱᱟ ᱠᱚᱦᱚᱸ ᱠᱟᱹᱴᱤᱡ ᱵᱚᱱ ᱪᱤᱸᱛᱟᱹᱭᱟ? ᱠᱤᱸᱛᱩ ᱟᱨ ᱡᱮ ᱱᱩᱝ- ᱠᱩ ᱠᱚ ᱫᱤᱭᱮ ᱡᱮ ᱛᱤᱱᱟᱹᱜ ᱢᱟᱱᱮ ᱟᱵᱚᱣᱟᱜ ᱠᱟᱹᱢᱤ ᱞᱟᱦᱟᱜᱼᱟ, ᱚᱱᱟ ᱫᱚ ᱵᱟᱵᱚᱱ ᱪᱤᱸᱛᱟᱭ? ᱡᱮ ᱟᱵᱚ ᱫᱚ ᱱᱤᱛᱚᱜ ᱫᱚ ᱤᱱᱟᱹ ᱜᱮᱵᱚᱱ ᱪᱤᱸᱛᱟᱹᱭᱟ ᱡᱮ ᱦᱟᱹᱭ, ᱱᱚᱸᱠᱟ ᱟᱲᱟᱜ ᱥᱮ ᱚᱱᱠᱟᱼᱟ ᱠᱟᱹᱴᱤᱡ ᱚᱲᱟᱜ ᱠᱚ ᱢᱟᱹᱭᱞᱟᱹᱜᱼᱟ, ᱫᱩᱣᱟᱹᱨ ᱠᱚ ᱢᱟᱹᱭᱞᱟᱹᱜᱼᱟ ᱤᱱᱟᱹ ᱜᱮᱵᱚᱱ ᱪᱤᱱᱛᱟᱹ ᱵᱟᱲᱟᱭᱟ᱾
ᱦᱮᱸ ᱟᱵᱚᱣᱟ ᱦᱟᱸ ᱟᱵᱚ ᱫᱚ ᱪᱮᱫ ᱞᱮᱠᱟ ᱟᱵᱚ ᱫᱚ ᱚᱲᱟᱜ ᱠᱚᱨᱮ ᱛᱷᱚᱨ ᱰᱟᱺᱜᱽᱨᱤᱭᱟᱜ ᱜᱩᱨᱤᱡ ᱛᱮᱜᱮ ᱵᱚ ᱡᱚ ᱛᱷᱳ ᱠᱤᱪᱷᱩ ᱵᱚᱱ ᱠᱚᱨᱟᱣᱟ᱾ ᱟᱵᱚᱣᱟᱜ ᱛᱮᱫᱚ ᱢᱚᱡᱽ ᱨᱮᱱᱟᱜ ᱫᱚ ᱪᱮᱜ ᱦᱚᱸᱛᱚ ᱵᱟᱹᱱᱩᱜᱼᱟ, ᱥᱟᱹᱭ ᱨᱚᱠᱚᱢ ᱫᱚ᱾
ᱵᱟ᱾
ᱦᱩᱸ ᱟᱞᱮ ᱨᱮᱱ ᱦᱚᱸ ᱰᱟᱺᱜᱽᱨᱤ ᱢᱮᱱᱟᱜ ᱠᱚᱣᱟᱻᱢ, ᱰᱷᱮᱨ ᱜᱮ ᱢᱮᱱᱟᱜ ᱵᱚᱣᱟᱢ,
ᱦᱩᱸᱜ
ᱟᱫᱚ ᱤᱧᱦᱚᱸ ᱰᱟᱺᱜᱽᱨᱤ ᱜᱩᱯᱤ ᱠᱚ ᱫᱩᱧ ᱪᱟᱞᱟᱣ ᱵᱟᱲᱟ ᱦᱟᱠᱟᱱ ᱜᱮᱭᱟ ᱦᱮᱸ ᱥᱮ ᱟᱫᱚ ᱱᱚᱣᱟ ᱱᱟᱜ ᱞᱟᱝ- ᱱᱚᱣᱟ ᱨᱮ ᱱᱟᱝ ᱞᱟᱡᱟᱣ ᱮᱱᱟ ᱪᱮᱫ ᱦᱚᱸ ᱵᱟᱝ ᱠᱟᱱᱟ ᱱᱤᱡᱮ ᱫᱟᱨᱟᱭ ᱛᱮ ᱡᱚᱠᱷᱚᱱ ᱮᱴᱟᱜ ᱡᱤᱵᱽ ᱡᱤᱭᱟᱹᱞᱤ ᱡᱚᱢᱟᱜ ᱠᱚ ᱧᱟᱢᱟ, ᱱᱚᱣᱟ ᱫᱚ ᱱᱤᱡᱮ ᱵᱷᱟᱜᱮ ᱢᱚᱱᱮᱜᱼᱟ, ᱱᱚᱣᱟ ᱨᱮᱱᱟᱜ ᱠᱷᱟᱨᱟᱯ ᱫᱚ ᱪᱮᱫ ᱦᱚᱸ ᱵᱟᱝ ᱠᱟᱱᱟ᱾
ᱦᱮᱸᱜ᱾
ᱡᱷᱚᱛᱚ ᱦᱚᱲᱫᱚ ᱛᱚ ᱟᱫᱚ ᱱᱚᱣᱟ ᱵᱚ ᱵᱩᱡᱟ ᱡᱮ ᱛᱚᱜᱽᱫᱤ
ᱦᱮᱸ ᱡᱚᱛᱚ ᱦᱚᱲ ᱛᱚᱨ ᱵᱟᱵᱚᱱ ᱵᱩᱡᱟ ᱥᱮ ᱚᱱᱮ ᱚᱱᱟ ᱜᱮᱥᱮ᱾
ᱦᱚᱲ ᱦᱚᱸᱭ ᱢᱮᱛᱟᱢᱟ ᱟᱢ ᱰᱟᱺᱜᱽᱨᱤ ᱜᱩᱯᱤᱢ ᱦᱮᱜ ᱟᱠᱟᱱᱟ, ᱟᱸᱻ ᱞᱟᱸᱫᱟᱢᱟᱭ ᱨᱚᱲᱟᱢᱟᱭ ᱦᱟᱱᱟ ᱢᱮᱛᱟᱢᱟ ᱦᱚᱸᱭ ᱥᱮ?
ᱟᱫᱚ ᱱᱚᱣᱟ ᱫᱚ ᱚᱱᱠᱟ ᱨᱮᱱᱟᱜ ᱫᱚ ᱱᱤᱡᱟᱹ ᱵᱟᱢ ᱱᱤᱡᱮ ᱵᱟᱝ ᱢᱚᱱᱮ ᱞᱮᱠᱟᱡ ᱛᱚ ᱪᱮᱫ ᱦᱚᱸ ᱵᱟᱝ ᱠᱟᱱᱟ, ᱠᱟᱨᱚᱱ ᱱᱩᱝᱠᱩ ᱫᱤᱭᱮ ᱛᱮᱜᱮ ᱛᱚ ᱤᱧᱤᱧ ᱤᱧ ᱡᱚᱢ ᱤᱧ ᱧᱟᱢ ᱮᱫᱟ, ᱟᱠᱚ ᱦᱚᱸᱠᱚ ᱧᱟᱢ ᱮᱫᱟ᱾
ᱦᱩᱸ᱾
ᱵᱟᱝᱼᱟ, ᱱᱩᱝᱠᱩ ᱟᱛᱮᱫ ᱜᱮᱥᱮ ᱱᱩᱸᱠᱩ ᱟᱛᱮ ᱵᱤᱱ ᱥᱤᱭᱟ ᱥᱤ ᱠᱟᱛᱮᱫ ᱛᱚᱵᱮ ᱛᱚ ᱱᱩᱝ ᱠᱩ ᱴᱷᱮᱡ ᱠᱷᱚᱱᱟᱝ ᱜᱮᱛᱚ ᱟᱹᱵᱤᱱ ᱩᱸ ᱡᱚᱛᱚ ᱠᱤᱪᱩ ᱦᱩᱲᱩ ᱪᱟᱣᱞᱮ ᱡᱟᱦᱟᱱᱟ ᱥᱚᱵᱽᱡᱤ ᱯᱟᱹᱛᱤ ᱡᱚᱛ- ᱛᱚ ᱠᱤᱪᱷᱩ ᱦᱩᱭᱩᱜ ᱠᱟᱱ ᱛᱟᱵᱮᱱ ᱱᱩᱠᱩ ᱵᱟᱵᱮᱱ ᱱᱩᱠᱩ ᱫᱟᱨᱮᱥ ᱛᱮ ᱥᱤ ᱠᱟᱛᱮᱫ ᱜᱮ᱾
ᱦᱮᱸ᱾
ᱟᱨ ᱱᱚᱜ-ᱚᱭ ᱟᱨ ᱚᱱᱠᱟ ᱜᱮ ᱟᱠᱚ ᱦᱚᱸ ᱚᱱᱟ ᱠᱚ ᱟᱵᱚ ᱜᱮᱜᱚ ᱩᱱᱠᱩ ᱵᱚᱱ ᱮᱢᱟ ᱦᱟᱠᱚ ᱠᱟᱱᱟ ᱡᱚᱢᱟᱜ, ᱤᱱᱟᱹ ᱠᱚᱛ- ᱛᱮᱜᱮ ᱤᱱᱠᱟᱹ ᱛᱮᱜᱮ ᱪᱟᱞᱟᱜ ᱠᱟᱱᱟ ᱥᱮ, ᱱᱚᱣᱟ ᱠᱚᱫᱚ᱾
ᱟᱨ ᱟᱵᱚ ᱛᱚ ᱪᱤᱠᱟᱹ ᱦᱟᱠᱟᱱᱟ ᱮᱢᱚᱱ ᱡᱤᱵᱽ ᱡᱤᱭᱟᱹᱞᱤ ᱵᱚᱱ ᱫᱚᱦᱚ ᱠᱚᱣᱟ ᱡᱟ ᱦᱟᱛᱚ
ᱦᱮᱸ ᱠᱳᱱᱳ ᱠᱟᱡᱮᱨ ᱢᱟᱱᱮ ᱟᱵᱚᱣᱟᱜ ᱠᱟᱡᱮᱨ ᱨᱮᱫᱚ ᱵᱟᱠᱚ ᱞᱟᱜᱟᱜ-ᱟ ᱛᱟᱦᱮᱸ ᱫᱚᱠᱚ ᱴᱷᱤᱠ ᱜᱮᱭᱟ, ᱠᱤᱱᱛᱩ ᱟᱵᱚᱣᱟᱜ ᱚᱱᱠᱟ ᱠᱟᱡᱮᱨ ᱨᱮᱫᱚ ᱵᱟ ᱠᱚ ᱞᱟᱜᱟᱜ ᱚᱱᱮ ᱚᱱᱠᱟ ᱠᱷᱟᱱ ᱟᱵᱚ ᱫᱚ ᱴᱷᱤᱠ ᱵᱚᱱ ᱫᱚᱦᱚ ᱠᱚᱣᱟ ᱡᱮᱢᱚᱱ ᱱᱚᱭᱼᱚᱭ ᱛᱮᱦᱮᱧ ᱜᱟᱯᱟ ᱟᱹᱛᱷᱟᱹᱱ ᱦᱚᱲ ᱦᱟᱱᱟᱜ ᱪᱮᱬᱮ ᱠᱚ ᱟᱹᱭᱠᱩ ᱠᱚᱠᱚ ᱦᱟᱛᱟᱣ ᱠᱟᱠᱚᱣᱟ ᱴᱷᱤᱠ ᱜᱮᱭᱟ ᱢᱮᱱ ᱮᱫᱟ ᱞᱤᱧ ᱩᱱᱠᱩ ᱦᱚᱸᱠᱚ ᱴᱷᱤᱠ ᱜᱮᱭᱟ ᱵᱟᱝ ᱢᱮᱱᱛᱮ ᱫᱚ ᱵᱟᱝ, ᱟᱫᱚ ᱩᱱᱠᱩ ᱫᱚ ᱟᱵᱚ ᱚᱱᱠᱟ ᱠᱟᱡᱽ ᱨᱮᱫᱚ ᱩᱱᱟᱹᱜ ᱮᱠᱴᱟ ᱫᱚ ᱵᱟᱵᱚᱱ ᱞᱟᱜᱟᱣ ᱠᱚᱣᱟ ᱥᱮ ᱩᱱᱠᱩ ᱫᱚ ᱧᱮᱞ ᱡᱚᱝ ᱜᱮ ᱢᱟᱱᱮ ᱴᱷᱤᱠ᱾
ᱦᱮᱸ
ᱫᱮ ᱠᱟᱡᱽ ᱨᱮᱫᱚᱢ ᱟᱫᱚ ᱡᱮ ᱢᱮᱱᱟᱞᱤᱧ ᱡᱮ ᱵᱟᱝ ᱢᱟᱱᱮ ᱩᱱᱠᱩ ᱫᱚᱠᱚ ᱵᱮᱠᱟᱨ ᱜᱮᱭᱟ ᱚᱱᱠᱟ ᱫᱚ ᱵᱟᱝ! ᱩᱱᱠᱩ ᱦᱚᱸᱠᱚ ᱴᱷᱤᱠ ᱜᱮᱭᱟ ᱠᱤᱸᱛᱩ ᱡᱮᱢᱚᱱ ᱟᱵᱚ ᱰᱟᱺᱜᱽᱨᱤ ᱠᱟᱰᱟ ᱫᱚ ᱮᱠᱟ ᱮᱠᱟᱞ ᱜᱮ ᱞᱟᱹᱠᱛᱤ᱾
ᱦᱮᱸ
ᱦᱩᱸ
ᱟᱵᱚ ᱛᱚ ᱵᱚᱸᱜᱟ ᱵᱩᱨᱩ ᱠᱷᱚᱱ ᱮᱦᱚᱵ ᱠᱟᱛᱮ ᱩᱱᱠᱩ ᱣᱟᱛᱮ ᱜᱮ ᱛᱟᱵᱚᱱ᱾ ᱩᱸ
ᱛᱟᱨᱯᱚᱨᱮ ᱦᱩᱞ ᱢᱟᱦᱟ ᱠᱚ ᱪᱮᱫ ᱞᱮᱠᱟ ᱵᱟᱨᱚᱢ ᱮᱱᱟ? ᱦᱩᱞ ᱢᱟᱦᱟ ᱠᱚ ᱪᱮᱫ ᱞᱮᱠᱟ ᱯᱚᱨᱚᱢᱮᱱ ᱛᱟᱯᱮᱭᱟ?
ᱦᱩᱞ ᱢᱟᱦᱟ ᱠᱚ ᱤᱱᱠᱟᱹ ᱦᱟᱞᱠᱟ ᱵᱷᱟᱵ ᱛᱮ᱾
ᱚ ᱟᱨ ᱟᱞᱮᱥᱮᱫ ᱫᱚ ᱩᱱ ᱦᱩᱞᱳᱜ ᱫᱚᱢᱮ ᱫᱟᱜ ᱠᱮᱜ-ᱟᱭ ᱫᱟᱜ ᱡᱟᱹᱲᱤ ᱦᱩᱭᱱᱟ, ᱟᱯᱮᱥᱮ?
ᱦᱩᱸ ᱟᱞᱮ ᱥᱮᱫ ᱫᱚ ᱩᱱᱟᱹᱜ ᱚᱠᱛᱚ ᱫᱚ ᱵᱟᱠᱚ ᱢᱟᱱᱟᱣᱟ ᱛᱚ᱾
ᱚ
ᱦᱮᱸ
ᱛᱦᱟᱞᱮ ᱩᱱ ᱩᱞ ᱩᱱ ᱦᱩᱞᱳᱜ ᱫᱚ ᱫᱚᱢᱮ ᱫᱟᱜ ᱡᱟᱹᱲᱤᱭᱟ ᱟᱞᱮᱥᱮᱫ ᱫᱚ ᱟᱯᱮᱥᱮᱫ ᱫᱚ ᱫᱟᱜ ᱡᱟᱹᱲᱤ ᱵᱟᱝ ᱦᱩᱭ ᱠᱟᱱᱟ? ᱚᱱᱟ
ᱟᱞᱮ ᱥᱮᱫ ᱫᱚ ᱵᱟᱭ ᱫᱟᱜ ᱠᱟᱫᱟᱭ ᱱᱮᱞᱟ ᱳᱭ ᱢᱤᱫ ᱜᱩᱲᱤ ᱟᱹᱛ ᱟᱫᱷ ᱜᱷᱚᱱᱴᱟ ᱞᱮᱠᱟᱭ ᱢᱤᱫ ᱜᱩᱲᱤᱡ ᱫᱟᱜ ᱠᱮᱫᱟᱭ ᱢᱟᱱᱮ ᱦᱟᱞᱠᱟ ᱫᱟᱜ ᱚᱱᱠᱟ ᱡᱮ ᱡᱳᱨᱟᱞᱳ ᱫᱟᱜ ᱫᱚ ᱵᱟᱝ ᱳᱭ ᱦᱟᱞᱠᱟ ᱢᱟᱱᱮ ᱮᱢᱱᱤ ᱞᱚᱦᱚᱫ ᱵᱟᱲᱟ ᱞᱮᱠᱟ᱾
ᱚᱸ
ᱚᱱᱛᱮ ᱫᱟᱜ ᱡᱟᱹᱲᱤᱭᱮᱱᱟ ᱟᱨ ᱪᱟᱵᱟᱭᱱᱟ᱾ ᱟᱫᱚ ᱞᱟᱹᱭ ᱟᱠᱚ ᱛᱚ ᱞᱟᱦᱟᱛᱮ ᱡᱮ ᱟᱞᱮ ᱚᱱᱮ ᱫᱚ ᱞᱟᱦᱟᱥᱮᱫ ᱫᱚ ᱚᱱᱟ ᱢᱟᱱᱮ ᱚᱱᱠᱟ ᱯᱩᱨᱚᱵ ᱤᱭᱟᱹ ᱢᱟᱱᱮ ᱮᱢᱱᱤ ᱰᱟᱨᱢᱟ ᱵᱟᱲᱟ ᱦᱩᱭ ᱵᱟᱲᱟᱜ ᱠᱟᱱ ᱛᱟᱦᱮᱸᱱ ᱚᱱᱟ ᱠᱚ ᱡᱮ ᱟᱵᱚ ᱪᱮᱫ ᱞᱮᱠᱟ ᱠᱟᱛᱮ ᱵᱚᱱ ᱥᱟᱹᱫᱷᱤᱱ ᱟᱠᱟᱱᱟ ᱪᱮᱫ ᱞᱮᱠᱟᱛᱮ ᱵᱟᱝ ᱚᱱᱟ ᱠᱚ ᱱᱤᱭᱟᱹ?
ᱦᱮᱸ ᱾
ᱟᱫᱚ ᱞᱟᱦᱟ ᱠᱷᱚᱱᱟᱜ ᱠᱚ ᱞᱟᱹᱭ ᱵᱟᱲᱟᱭᱮᱫ ᱛᱟᱦᱮᱸᱫ ᱡᱮ ᱱᱚᱰᱮ ᱫᱚ ᱚᱱᱠᱟ ᱱᱤᱭᱟᱹ ᱥᱩᱢᱚᱭ ᱫᱚ ᱫᱟᱜ ᱜᱮᱭᱟᱭ ᱾ ᱟᱫᱚ ᱢᱟᱱᱮ ᱠᱟᱹᱴᱤ ᱦᱚᱞᱳ ᱢᱟᱱᱮ ᱱᱤᱭᱚᱢ ᱥᱟᱨᱟ ᱦᱚᱞᱳᱣ ᱫᱟᱜ ᱜᱮᱭᱟ ᱾ ᱟᱫᱚ ᱚᱱᱟᱛᱮ ᱦᱟᱞᱠᱟ ᱜᱮᱭ ᱫᱟᱜ ᱵᱟᱲᱟ ᱠᱮᱫ ᱜᱮᱭᱟ ᱾ ᱱᱮᱛᱟᱨ ᱚᱱᱠᱟ ᱞᱟᱦᱟᱛᱮ ᱞᱮᱠᱟᱛᱮ ᱵᱟᱠᱚ ᱢᱟᱱᱟᱣᱫᱟ ᱾ ᱛᱚ ᱛᱮᱦᱮᱧ ᱜᱟᱯᱟ ᱫᱚ ᱚᱱᱠᱟ ᱢᱟᱱᱮ ᱚᱱᱠᱟᱱᱟᱜ ᱠᱚᱱᱴᱮᱱᱴ ᱦᱚᱸ ᱵᱟᱠᱚ ᱩᱫᱩᱜ ᱮᱫᱟ ᱪᱮᱫ ᱵᱮᱱ ᱢᱮᱱᱟ?
ᱟᱪᱪᱷᱟ ᱟᱪᱪᱷᱟ ᱾ ᱜᱟᱭᱟᱱ ᱠᱚ ᱠᱟᱛᱷᱟ ᱵᱮᱱ ᱞᱟᱹᱭ ᱮᱫᱟ ᱾
ᱦᱮᱸ ᱾ ᱛᱮᱦᱤᱧ ᱜᱟᱯᱟ ᱡᱟᱦᱟᱸᱱᱟᱜ ᱠᱚᱨᱮ ᱜᱮ ᱰᱟᱨᱢᱟ ᱠᱚᱨᱮ ᱡᱮ, ᱚᱱᱟ ᱟᱵᱚ ᱥᱚᱝ ᱢᱟᱱᱮ ᱟᱹᱨᱤᱪᱟᱹᱞᱤ ᱱᱤᱭᱮ ᱚᱱᱠᱟᱱᱟᱜ ᱡᱤᱱᱤᱥ ᱛᱚ ᱵᱟᱠᱚ ᱥᱟᱵ ᱨᱟᱠᱟᱵ ᱫᱟ ᱥᱮ ᱾
ᱛᱟᱦᱚᱞᱮ ᱚᱱᱮ ᱚᱱᱟ ᱦᱚᱛᱮᱫ ᱛᱮ ᱚᱱᱟ ᱫᱚ ᱚᱱᱟ ᱠᱚᱨᱮ ᱫᱚᱞᱮ ᱵᱚᱱᱫᱚ ᱟᱠᱟᱫᱟ ᱟᱞᱮ ᱫᱚ ᱦᱩᱞ ᱢᱟᱦᱟ ᱠᱚ ᱤᱭᱟᱹ ᱫᱚ ᱡᱟᱦᱟᱸᱱᱟᱜ ᱤᱭᱟᱹ ᱯᱷᱟᱱᱥᱮᱱ ᱠᱚᱫᱚ ᱾
ᱟᱪᱪᱷᱟ ᱟᱪᱪᱷᱟ ᱾
ᱦᱩᱸ ᱾
ᱟᱪᱪᱷᱟ, ᱛᱟᱦᱚᱞᱮ ᱱᱚᱣᱟ ᱵᱟᱹᱜᱤ ᱠᱟᱛᱮ ᱟᱯᱮ ᱟᱛᱩ ᱠᱚᱨᱮ ᱪᱮᱫ? ᱯᱚᱨᱚᱵ ᱠᱚ ᱦᱩᱭᱩᱜ ᱜᱮᱭᱟ ᱾ ᱡᱟᱦᱟᱸ ᱠᱚ ᱦᱮᱱᱟᱜ ᱛᱟᱵᱚᱱᱟ ᱚᱱᱟ ᱠᱚ ᱦᱮᱸᱜᱮ ᱾
ᱦᱮᱸ, ᱚᱱᱠᱟ ᱫᱚ ᱟᱫᱚ ᱪᱮᱫ ᱦᱚᱸ ᱚᱱᱠᱟ ᱫᱚ ᱵᱟᱝ ᱦᱩᱭᱩᱜᱼᱟ ᱾
ᱚ ᱾
ᱦᱩᱸ ᱾
ᱡᱟᱦᱟᱸᱱᱟᱜ ᱠᱚ ᱵᱟᱦᱟ ᱢᱟᱜ ᱢᱚᱬᱮ ᱥᱚᱦᱚᱨᱟᱭ ᱚᱱᱟ ᱢᱟ ᱦᱩᱭᱩᱜ ᱠᱟᱱ ᱜᱮ ᱾ ᱦᱮᱸᱥᱮ?
ᱦᱚᱸ ᱚᱱᱟ ᱢᱟ ᱦᱩᱭᱩᱜ ᱠᱟᱱ ᱜᱮ ᱾
ᱦᱩᱸ ᱾
ᱦᱩᱸ ᱾
ᱦᱮᱸ, ᱮᱢᱱᱤ ᱫᱤᱱ ᱠᱚᱨᱮ
ᱚᱨ ᱤᱱᱟᱹ ᱠᱚ ᱪᱷᱟᱲᱟ ᱫᱚ ᱚᱱᱠᱟ ᱫᱚ ᱵᱟᱝ ᱦᱩᱭᱩᱜ ᱠᱟᱱᱟ ᱾